ᱦᱮᱞᱳ
ᱦᱮᱸ ᱵᱟᱝ ᱠᱚᱞᱚᱜ ᱠᱟᱱᱟ ᱤᱧ ᱴᱷᱮᱱ ᱫᱚ
ᱤᱧ ᱴᱷᱮᱱ ᱠᱚᱞ ᱵᱟᱝ ᱦᱤᱡᱩᱜ ᱠᱟᱱᱟ
ᱵᱟᱵᱟ ᱪᱮᱫ ᱡᱮᱱᱳ ᱞᱟᱹᱭ ᱫᱟ ᱡᱮ ᱨᱟᱠᱟᱵ ᱚᱱᱠᱟ ᱚᱱᱠᱟᱜ ᱠᱟᱱᱟ ᱵᱟᱝ ᱜᱟᱱᱚᱜ ᱠᱟᱱᱟ ᱠᱚᱞ
ᱢᱟᱱᱮ ᱟᱢᱟᱜ ᱟᱢ ᱴᱷᱮᱱ ᱜᱮ ᱱᱚᱝᱠᱟ ᱯᱨᱚᱵᱞᱮᱢ ᱫᱟᱭ ᱴᱟ ᱫᱚ ᱮᱱᱟ ᱴᱨᱟᱭᱮᱫ ᱛᱟᱦᱮᱱᱟᱹᱧ ᱛᱚᱠᱷᱚᱱ ᱵᱟᱝ ᱜᱟᱱᱚᱜᱼᱟ
ᱵᱩᱡᱽ ᱫᱟᱲᱮᱭᱟᱜᱼᱟ ᱪᱮᱫ ᱠᱚᱪᱚ ᱯᱟᱥᱮᱡ ᱥᱮᱴᱤᱝ ᱦᱩᱭᱩᱜ ᱦᱮᱸ ᱦᱩᱸ ᱟᱨ ᱤᱭᱟᱹ ᱪᱮᱫ ᱠᱚ ᱢᱮᱱᱟ ᱟᱨ ᱤᱭᱟᱹ ᱪᱮᱫ ᱢᱮᱱ ᱠᱮᱫᱟ ᱨᱮᱠᱚᱨᱰ ᱨᱮᱭᱟᱜ ᱫᱚ ᱚᱠᱟᱨᱮ ᱚᱯᱥᱮᱱ ᱢᱮᱱᱟᱜᱼᱟ
ᱚᱱᱟ ᱫᱚ ᱵᱟᱝ
ᱦᱚᱲ ᱱᱚᱣᱟ ᱜᱮ ᱨᱮᱠᱳᱰᱤᱝ ᱠᱚ ᱞᱟᱹᱭᱟ ᱡᱮ ᱨᱮᱠᱚᱨᱰ ᱠᱮᱫᱼᱟ ᱮᱠᱪᱩᱭᱮᱞᱤ ᱱᱚᱣᱟ ᱫᱚ ᱨᱮᱠᱚᱨᱰᱚᱜ ᱠᱟᱱ ᱜᱮ ᱜᱮᱭᱟ ᱥᱮ
ᱚ ᱱᱚᱣᱟ ᱜᱮ
ᱦᱸ ᱤᱱᱟᱹᱜᱮ ᱮᱴᱟᱜ ᱠᱟᱛᱷᱟ ᱫᱚ ᱵᱟᱝ ᱠᱟᱱᱟ ᱵᱟᱝ ᱵᱟᱝ ᱵᱟᱝ ᱚᱱᱟ ᱚᱱᱟ ᱚᱯᱷᱥᱮᱱ ᱦᱚᱸ ᱦᱤᱡᱩᱜᱼᱟ ᱱᱟᱦᱟᱜ ᱠᱷᱟᱱ ᱢᱚᱱᱮ ᱦᱚᱭ ᱠᱤᱪᱷᱩ ᱫᱤᱱ ᱯᱚᱨ ᱱᱤᱝᱠᱟᱹᱱᱟᱜ ᱦᱚᱸ ᱠᱤᱪᱷᱩ ᱦᱚᱲ ᱦᱚᱸ ᱱᱤᱝᱠᱟᱹ ᱠᱟᱹᱢᱤᱭᱮᱫ ᱜᱮᱭᱟ ᱠᱚ ᱡᱮ ᱱᱤᱡᱮ ᱱᱤᱡᱮ ᱛᱮᱜᱮ ᱚᱞ ᱨᱤᱠᱚᱰᱟᱨ ᱱᱚᱣᱟ ᱦᱚᱸᱧ ᱞᱟᱹᱭᱮᱫ ᱛᱟᱦᱮᱱᱟ ᱠᱚ ᱟᱢ ᱢᱮ ᱵᱟ ᱧᱟᱢ ᱧᱮᱞ ᱠᱟ ᱚᱱᱟ ᱚᱭᱱᱟᱡᱟ᱾ ᱟᱯᱞᱳᱰ ᱟᱠᱟᱫᱟ ᱠᱚ ᱤᱭᱟᱹ ᱜᱨᱩᱯ ᱨᱮ
ᱻ ᱦᱮᱸ ᱦᱩᱸ ᱚᱱᱟᱧ ᱧᱮᱞ ᱠᱮᱜᱼᱟ᱾ ᱧᱮᱞ ᱠᱮᱜᱟᱹᱧ ᱚᱱᱟ ᱟᱵᱟᱨ ᱢᱟᱱᱮ ᱻ
ᱫᱩ ᱢᱤᱱᱤᱴ ᱜᱟᱱ ᱚᱸᱰᱮ ᱨᱚᱲᱚᱭᱚᱜᱼᱟ᱾ ᱛᱟᱨᱯᱚᱨᱮ ᱟᱨ ᱢᱤᱫᱴᱤᱱ ᱢᱮᱛᱟ ᱞᱮᱱᱟ ᱞᱟᱥᱴ ᱟᱨ ᱪᱮᱫ ᱴᱨᱟᱱᱥᱞᱮᱴ ᱨᱮᱱᱟᱜ ᱠᱟᱹᱢᱤ ᱪᱮᱫ ᱪᱚ ᱡᱟᱦᱱᱟᱜ ᱠᱤᱪᱷᱩ ᱜᱮ
ᱵᱟᱝ ᱵᱟᱝ ᱴᱨᱟᱱᱥᱞᱮᱴ ᱫᱚ ᱵᱟᱝ ᱚᱱᱠᱟ ᱨᱚᱲ ᱟᱸᱡᱚᱢᱚᱜᱼᱟ᱾ ᱚᱱᱟ ᱴᱟᱭᱤᱯ ᱦᱩᱭᱩᱜᱼᱟ᱾
ᱦᱚᱸ ᱨᱚᱲ ᱟᱸᱡᱚᱢᱚᱜᱼᱟ ᱥᱮ ᱚᱞ ᱧᱮᱞᱚᱜᱼᱟ ᱪᱤᱟᱹᱢ ᱵᱟᱰᱟᱭ
ᱡᱟᱭᱦᱳᱠ ᱚᱱᱠᱟ ᱠᱤᱪᱷᱩ ᱮᱠ ᱢᱟ ᱰᱩᱣᱟ ᱞᱤᱝ ᱢᱩ ᱞᱮ ᱞᱮᱠᱟᱷᱟ
ᱦᱩᱸ
ᱟᱪᱪᱷᱟ ᱱᱤᱛᱚᱜ ᱫᱚ ᱪᱮᱫ ᱴᱚᱯᱤᱠ ᱱ ᱜᱟᱞᱢᱟᱨᱟᱣ ᱦᱩᱭᱩᱜ ᱟ ᱢᱟ?
ᱦᱮᱸ ᱪᱮᱫ ᱪᱮᱫ ᱡᱚᱢᱟᱜ ᱮᱢ ᱠᱩᱥᱤᱭᱟᱜ ᱜᱮᱭᱟ? ᱯᱷᱮᱵᱨᱤᱴ ᱠᱷᱟᱵᱟᱨ?
ᱯᱷᱮᱵᱟᱨᱤᱴ ᱠᱷᱟᱵᱟᱨ ᱫᱚ ᱵᱟᱹᱱᱩᱜᱼᱟ᱾ ᱢᱮᱱᱠᱷᱟᱱ ᱡᱚᱛᱚ ᱜᱤᱧ ᱠᱩᱥᱤᱭᱟᱜᱼᱟ᱾ ᱢᱟᱱᱮ ᱮᱢᱱᱤ ᱥᱟᱠᱥᱚᱵᱡᱤ ᱠᱷᱚᱡ ᱫᱚ ᱚᱱᱠᱟ ᱢᱟᱡᱽ ᱢᱟᱝᱥᱚ ᱜᱮ ᱵᱮᱥᱤ ᱠᱚᱫᱚ ᱦᱮᱸ ᱯᱟᱛᱲᱟ ᱯᱤᱴᱷᱟᱹ ᱫᱚ ᱠᱩᱥᱤ ᱫᱩᱧ ᱠᱩᱥᱤᱭᱟᱜ ᱜᱮᱭᱟ ᱢᱮᱱᱠᱷᱟᱱ ᱚᱱᱠᱟᱱᱟᱜ᱾ ᱫᱚ ᱚᱱᱮ ᱡᱚᱠᱷᱚᱱ ᱨᱮᱭᱟᱲ ᱛᱤᱧ ᱛᱚᱠᱷᱚᱱ ᱜᱮ ᱥᱤᱵᱤᱞᱟ ᱟᱨ ᱟᱞᱮ ᱥᱮᱫ ᱫᱚ ᱥᱟᱨᱡᱚᱢ ᱟᱞᱮ ᱥᱮᱫ ᱫᱚ ᱥᱟᱨᱡᱚᱢ ᱫᱟᱨᱮ ᱫᱚ ᱵᱟᱹᱱᱩᱜᱼᱟ᱾ ᱛᱚ ᱟᱞᱮ ᱫᱚ ᱯᱟᱛᱲᱟ ᱯᱤᱴᱷᱟᱹ ᱫᱚ ᱠᱟᱭᱨᱟ ᱥᱟᱠᱟᱢ ᱞᱮ ᱯᱟᱛᱲᱟ ᱯᱤᱴᱷᱟᱹᱭᱟ᱾
ᱚ ᱟᱪᱪᱷᱟ ᱠᱟᱭᱨᱟ ᱥᱟᱠᱟᱢ ᱦᱚᱸ ᱥᱤᱵᱤᱞ ᱜᱮᱭᱟ ᱡᱟᱹᱱᱤᱡ ᱪᱚ?
ᱦᱮᱸ ᱥᱮᱵᱤᱞ ᱜᱮᱭᱟ᱾
ᱦᱮᱸ ᱞᱟᱹᱭ ᱠᱟᱭᱨᱟ ᱥᱟᱠᱟᱢ ᱨᱮ ᱡᱚᱢ ᱫᱚ ᱟᱨᱚ ᱟᱹᱰᱤᱜᱟᱱ ᱢᱟᱱᱮ ᱵᱮᱱᱤᱯᱷᱤᱴ ᱫᱚ ᱢᱮᱱᱟᱜᱼᱟ᱾ ᱪᱮᱫ ᱠᱚ ᱢᱮᱱᱟᱜ ᱦᱚᱲᱢᱚ ᱨᱮ ᱵᱷᱟᱜᱮ ᱠᱷᱟᱢᱵᱟᱭ ᱟᱨᱸ ᱥᱟᱨᱡᱚᱢ ᱥᱟᱠᱟᱢ ᱫᱚ ᱪᱮᱫ ᱞᱮᱠᱟ ᱡᱤᱱᱤᱥ ᱞᱟᱜᱟᱜ ᱟ᱾ ᱢᱟᱱᱮ ᱵᱮᱨᱮᱞ ᱥᱟᱨᱡᱚᱢ ᱥᱟᱠᱟᱢ ᱢᱤᱫᱴᱤᱡ ᱥᱚ ᱢᱤᱫᱴᱮᱱ ᱟᱞᱟᱫᱟ ᱦᱩᱭᱩᱜ ᱜᱮᱭᱟ᱾ ᱡᱟᱦᱟᱱᱟᱜ ᱟᱵᱚ ᱡᱚᱠᱷᱚᱱ ᱵᱟᱦᱟ ᱦᱩᱭᱩᱜᱼᱟ᱾ ᱢᱟᱜ ᱢᱚᱬᱮ ᱦᱩᱭᱩᱜᱼᱟ ᱜᱮᱭᱟ ᱥᱮ ᱟᱯᱮ ᱥᱮᱫ ᱵᱟᱦᱟ ᱠᱚ
ᱦᱮᱸ ᱦᱩᱭᱩᱜ ᱜᱮᱭᱟ᱾
ᱦᱮᱸ ᱵᱟᱦᱟ ᱢᱟᱜᱢᱚᱬᱮ ᱛᱮᱫᱚ ᱥᱟᱠᱟᱢ ᱠᱚ ᱠᱮᱴᱮᱡᱚᱜᱼᱟ᱾ ᱡᱚᱠᱷᱚᱱ ᱵᱟᱦᱟ ᱦᱩᱭᱩᱜᱼᱟ᱾ ᱡᱚᱠᱷᱚᱱ ᱱᱟᱣᱟ ᱥᱟᱠᱟᱢ ᱩᱰᱩᱠᱚᱜᱼᱟ᱾
ᱦᱮᱸ
ᱟᱨ ᱚᱱᱟ ᱥᱟᱠᱟᱢ ᱨᱮ ᱡᱟᱦᱟᱸ ᱡᱟᱦᱮᱨ ᱨᱮᱱᱟᱜ ᱡᱟᱦᱟᱸ ᱥᱳᱚᱲᱮ ᱡᱚᱢ ᱟᱹᱰᱤ ᱪᱮᱲᱟ ᱵᱩᱡᱷᱟᱹᱜᱼᱟ᱾ ᱢᱤᱫᱴᱮᱱ ᱚᱱᱟ ᱥᱟᱠᱟᱢ ᱨᱮᱱᱟᱜ ᱢᱤᱫᱴᱮᱱ ᱡᱟᱦᱟᱸ ᱞᱚᱞᱚ ᱞᱚᱞᱚ ᱥᱚᱲᱮ ᱮᱢ ᱚᱱᱟ ᱠᱚᱥᱮ ᱥᱟᱠᱟᱢ ᱨᱮ ᱮᱠᱫᱚᱢ ᱢᱤᱫ ᱜᱷᱟᱹᱲᱤᱡ ᱛᱮ ᱚᱱᱟ ᱡᱟᱭᱜᱟ ᱢᱤᱫᱴᱮᱡ ᱪᱮᱫ ᱞᱮᱠᱟ ᱨᱚᱝ
ᱠᱟᱞᱟᱨ ᱪᱮᱧᱡᱚᱜᱼᱟ᱾
ᱦᱮᱸ ᱪᱷᱮᱱᱡᱚᱜᱼᱟ ᱟᱨ
ᱻ
ᱢᱟᱱᱮ ᱥᱚ ᱦᱚᱸ ᱢᱤᱫᱴᱤᱡ ᱮᱴᱟᱜ ᱨᱚᱠᱚᱢ ᱢᱤᱫᱴᱟᱝ ᱥᱚ ᱤᱧ ᱫᱚᱢᱮᱧ ᱠᱩᱥᱤᱭᱟᱜᱼᱟ᱾ ᱥᱟᱨᱡᱚᱢ ᱥᱟᱠᱟᱢ ᱨᱮ ᱫᱟᱠᱟ ᱡᱚᱢ ᱛᱚᱠᱷᱚᱱ ᱫᱚᱢᱮ ᱵᱩᱡᱷᱟᱹᱣᱟ ᱡᱚᱠᱷᱚᱱ ᱯᱳᱭᱞᱳ ᱥᱟᱠᱟᱢ ᱦᱩᱭᱩᱜ ᱜᱮᱭᱟ᱾ ᱞᱟᱦᱟ ᱛᱚ ᱵᱟᱝ ᱡᱚᱢ ᱜᱟᱱᱚᱜ ᱜᱮᱭᱟ᱾ ᱾ᱡᱚᱛᱚ ᱫᱤᱱ ᱵᱟᱦᱟ ᱵᱟᱝ ᱦᱩᱭᱩᱜ ᱜᱮᱭᱟ ᱛᱟᱨᱯᱚᱨ ᱠᱷᱚ ᱢᱚᱱᱮ ᱦᱩᱭᱩᱜᱼᱟ ᱡᱮ ᱛᱟᱦᱚᱞᱮ ᱠᱟᱹᱴᱤᱡ ᱯᱟᱛᱲᱟ ᱨᱮ ᱫᱟᱠᱟᱧ ᱡᱚᱢᱟ ᱪᱮᱦᱨᱟᱧ ᱵᱩᱡᱣᱟ ᱟᱪᱪᱷᱟ ᱟᱹᱰᱤ ᱡᱟᱹᱥᱛᱤ ᱯᱟᱥᱮ
ᱦᱮᱸ ᱥᱟᱨᱡᱚᱢ ᱥᱟᱠᱟᱢ ᱫᱚ ᱢᱮᱱᱟᱜ ᱟᱠᱟᱫ ᱜᱮᱭᱟ ᱢᱮᱱᱠᱷᱟᱱ ᱟᱞᱮ ᱡᱚᱠᱷᱚᱱ ᱤᱧ ᱤᱧ ᱵᱳᱞᱯᱩᱨ ᱩᱨᱜᱤᱧ ᱛᱟᱦᱮᱱᱟ ᱛᱚ ᱟᱫᱚ ᱱᱚᱸᱰᱮ ᱜᱮ ᱤᱧ ᱢᱟᱢᱟ ᱛᱟᱠᱚ ᱚᱲᱟᱜ ᱟᱨ ᱤᱧ ᱢᱟᱢᱟ ᱛᱟᱠᱚ ᱚᱲᱟᱜ ᱛᱟᱦᱮᱱ ᱠᱷᱟᱹᱛᱤᱨ ᱛᱮ ᱤᱧ ᱢᱟᱥᱮ ᱢᱟᱡᱷᱮ ᱢᱟᱡᱷᱮ ᱚᱱᱠᱟ ᱯᱟᱛᱲᱟ ᱯᱤᱴᱷᱟᱹᱭ ᱜᱮᱭᱟᱭ ᱚᱱᱠᱟ ᱥᱩᱠᱨᱤ ᱡᱤᱞ ᱫᱤᱭᱮ ᱟᱫᱚ ᱡᱚᱠᱷᱚᱱᱮ ᱯᱤᱴᱷᱟᱹᱭᱟ ᱛᱚᱠᱷᱚᱱᱮ ᱯᱷᱳᱱ ᱤᱧᱟᱹ ᱚᱱᱟ ᱡᱚᱢ ᱦᱩᱭᱩᱜᱼᱟ ᱢᱮᱱᱠᱷᱟᱱ ᱟᱞᱮ ᱚᱲᱟᱜ ᱨᱮᱫᱚ ᱠᱟᱨᱭᱟ ᱥᱟᱠᱟᱢ ᱯᱤᱴᱷᱟᱹᱭᱟ ᱟᱨ ᱱᱚᱰᱮ ᱯᱟᱛᱲᱟᱜ ᱫᱚ ᱯᱨᱚᱛᱷᱚᱢᱤᱧ ᱡᱚᱢ ᱞᱮᱫᱟ ᱱᱚᱰᱮ ᱡᱚᱠᱷᱚᱱ ᱟᱱᱚᱱᱫᱚ ᱵᱟᱡᱟᱨ ᱢᱮᱞᱟ ᱦᱳᱭᱳᱜ ᱜᱮᱭᱟ ᱫᱤᱭᱮ ᱚᱱᱠᱟ ᱚᱱᱛᱮᱱ ᱯᱩᱨᱩᱞᱤᱭᱟ ᱵᱟᱸᱠᱩᱲᱟ ᱨᱮᱱ ᱠᱚᱲᱟᱠᱩᱲᱤ ᱠᱚ ᱚᱱᱟᱠᱩ ᱯᱟᱛᱲᱟ ᱯᱤᱴᱷᱟᱹ ᱠᱚ ᱤᱥᱤᱱ ᱞᱮᱫᱟ ᱟᱫᱚ ᱚᱸᱰᱮᱜ ᱜᱮ ᱡᱚᱢ ᱦᱩᱭ ᱞᱮᱱᱟ
ᱟᱪᱪᱷᱟ ᱟᱨ ᱪᱮᱫ ᱠᱚ ᱞᱟᱹᱭᱟ ᱵᱳᱞᱯᱩᱨ ᱨᱮ ᱪᱮᱫ ᱫᱟᱨᱮ ᱠᱚ ᱛᱟᱦᱚᱞᱮ ᱢᱮᱱᱟᱜ
ᱥᱚᱱᱟᱡᱷᱩᱨᱤ ᱦᱟᱴ ᱥᱚᱱᱟᱡᱷᱩᱨᱤ ᱫᱟᱨᱮ ᱵᱟᱜᱟᱱ ᱜᱮ ᱦᱩᱭᱩᱜ ᱜᱮᱭᱟ
ᱵᱳᱞᱯᱩᱨ ᱨᱮᱫᱚ ᱢᱟᱱᱮ ᱟᱭᱢᱟ ᱨᱚᱠᱚᱢ ᱫᱟᱨᱮᱜᱮ ᱢᱮᱱᱟᱜᱼᱟ ᱟᱭᱢᱟ ᱨᱚᱠᱚᱢ ᱵᱟᱦᱟ ᱫᱟᱨᱮ ᱡᱮᱢᱚᱱ ᱤᱧ ᱧᱩᱛᱩᱢ ᱦᱚᱸ ᱯᱟᱹᱥᱮᱡ ᱵᱟᱹᱧ ᱞᱟᱹᱭ ᱫᱟᱲᱮ ᱢᱟ ᱩᱱᱟᱹᱜ ᱜᱟᱱ ᱵᱟᱦᱟ ᱢᱮᱱᱟᱜᱼᱟ ᱵᱟᱦᱟ ᱫᱟᱨᱮ ᱢᱮᱱᱟᱜᱼᱟ ᱵᱟᱦᱟ ᱫᱟᱨᱮ ᱢᱮᱱᱫᱚ ᱢᱟᱱᱮ ᱞᱟᱹᱴᱩ ᱫᱟᱨᱮ ᱜᱮ ᱢᱮᱱᱟᱜᱼᱟ ᱠᱤᱱᱛᱩ ᱵᱟᱦᱟ ᱟᱭᱢᱟ ᱚᱱᱠᱟ ᱚᱱᱟ ᱫᱚ ᱵᱟᱦᱟ ᱫᱟᱨᱮ ᱢᱮᱱ ᱫᱟᱲᱮ ᱡᱚᱢ ᱧᱩ ᱡᱚᱢ ᱫᱟᱨᱮ ᱨᱮᱱᱟᱜ ᱦᱚᱸ ᱢᱮᱱᱟᱜ ᱟᱠᱟᱫᱟ ᱦᱮᱸ ᱦᱮᱸ ᱯᱟᱥᱮᱡ ᱠᱳᱱᱳ ᱨᱮᱜᱤ ᱤᱥᱠᱩᱞ ᱯᱟᱥᱮᱡ ᱧᱮᱞ ᱵᱟᱲᱟ ᱟᱠᱟᱫ ᱜᱮ ᱚᱱᱟ ᱥᱟᱱᱛᱤᱱᱤᱠᱮᱛᱚᱱ ᱛᱟᱨᱯᱚᱨᱮ ᱱᱚᱜᱼᱚᱭ ᱤᱭᱟᱹ ᱡᱚᱢ ᱧᱩ ᱡᱮᱢᱚᱱ ᱞᱤᱪᱩ ᱞᱤᱪᱩ ᱢᱮᱱᱟᱜᱼᱟ ᱩᱞ ᱢᱮᱱᱟᱜᱼᱟ ᱠᱟᱱᱴᱷᱟᱲ ᱢᱮᱱᱟᱜᱼᱟ ᱢᱟᱱᱮ ᱟᱯᱮᱞ ᱵᱟᱫ ᱠᱟᱛᱮ ᱫᱚ ᱡᱚᱛᱚ ᱜᱮ ᱢᱮᱱᱟᱜᱼᱟ ᱢᱚᱱᱮ ᱢᱮ ᱯᱟᱥᱮ ᱟᱯᱮᱞ ᱦᱚ ᱦᱳᱭ ᱢᱟᱱᱮ ᱮᱢᱱᱤ ᱱᱚᱸᱰᱮ ᱫᱚ ᱵᱟᱹᱱᱩᱜᱼᱟ ᱠᱮᱢᱯᱟᱥ ᱨᱮ ᱯᱟᱥᱮ ᱚᱠᱚᱭ ᱚᱲᱟᱜ ᱨᱮᱪᱚ ᱢᱮᱱᱟᱜ ᱠᱟᱜ ᱜᱮ
ᱵᱮᱞ ᱫᱟᱲᱮ
ᱦᱳᱭ ᱦᱳᱭ
ᱟᱪᱪᱷᱟ ᱛᱟᱣ ᱦᱩᱭᱩᱜ ᱜᱮᱭᱟ ᱱᱤᱝᱠᱟᱹ ᱚᱭᱮᱫᱟᱨ ᱨᱮ
ᱮᱠᱷᱚᱱ ᱫᱚ ᱡᱚᱛᱚ ᱠᱤᱪᱷᱩ ᱦᱩᱭᱩᱜ ᱠᱟᱱᱟ ᱟᱫᱚ ᱦᱩᱭ ᱫᱟᱲᱮᱭᱟᱜᱼᱟ ᱯᱟᱞᱮ ᱚᱱᱠᱟ ᱠᱚ ᱜᱨᱤᱱ ᱦᱟᱣᱩᱥ ᱠᱟᱛᱮ ᱠᱚ ᱤᱭᱟᱹ ᱠᱟᱜ
ᱦᱮᱸ ᱥᱮᱭ ᱚᱱᱠᱟᱱᱟᱜ ᱡᱟᱭᱜᱟ ᱨᱮᱛᱚ ᱦᱩᱭ ᱫᱟᱲᱮᱭᱟᱜ ᱟᱡ ᱱᱤᱡᱮ ᱡᱩᱜ ᱠᱷᱟᱱ ᱟᱹᱰᱤ ᱵᱮᱥ ᱜᱮ ᱵᱟᱝᱠᱷᱟᱡ ᱫᱚ ᱚᱱᱟ ᱫᱚ ᱵᱟᱝ ᱨᱮᱭᱟᱲ ᱨᱮᱭᱟᱲ ᱡᱟᱭᱜᱟ
ᱦᱮᱸ ᱦᱮᱸ ᱟᱨ ᱨᱮᱭᱟᱨ ᱯᱚᱨᱤᱵᱮᱥ ᱦᱩᱸ ᱦᱩᱸ ᱯᱟᱦᱟᱲᱤ ᱮᱞᱟᱠᱟ ᱨᱮᱭᱟᱲ ᱛᱟᱦᱮᱱ ᱢᱟ ᱠᱟᱥᱢᱤᱨ ᱨᱮᱭᱟᱜ ᱟᱯᱮᱞ ᱡᱮᱢᱚᱱ
ᱦᱮᱸ
ᱪᱟᱞᱟᱣ ᱵᱟᱲᱟ ᱟᱠᱟᱱᱟ
ᱵᱟᱝ ᱚᱠᱟ ᱜᱮ ᱵᱟᱝ ᱫᱟᱨᱡᱤᱞᱤᱝ ᱦᱚᱸ ᱵᱟᱝ
ᱫᱟᱨᱤ ᱠᱷᱚᱵᱚᱨ ᱪᱮᱫ ᱮᱢ ᱪᱤᱭᱟᱹ ᱫᱟᱢ ᱫᱟᱬᱟᱱ ᱪᱟᱞᱟᱜ ᱢᱮ ᱢᱟᱡᱷᱮ ᱢᱟᱡᱷᱮ
ᱦᱮᱸ ᱥᱮᱱᱚᱜ ᱦᱩᱭᱩᱜ ᱟ ᱛᱚ ᱥᱮᱱ ᱞᱟᱹᱠᱛᱤ ᱠᱟᱱᱟ
ᱚᱲᱟᱜ ᱨᱮᱢ ᱛᱟᱦᱮᱱ ᱠᱷᱟᱡ ᱫᱚ ᱵᱟᱝ ᱦᱩᱭᱩᱜᱼᱟ
ᱮᱠᱫᱚᱢ ᱵᱟᱝ ᱚᱠᱪᱩᱞᱤ ᱚᱲᱟᱜ ᱨᱮ ᱛᱟᱦᱮᱸ ᱢᱚᱡᱽ ᱜᱮ ᱜᱟᱪᱴᱷᱟ ᱵᱩᱡᱷᱟᱹᱜᱼᱟ ᱤᱧ ᱫᱚ ᱟᱨᱚ ᱪᱮᱠᱟ ᱪᱚ ᱠᱟᱹᱴᱤᱡ ᱵᱟᱦᱨᱮ ᱠᱟᱹᱴᱤᱡ ᱫᱟᱸᱬᱟ ᱵᱟᱲᱟ ᱡᱟᱦᱟᱸ ᱨᱮᱜᱮ ᱩᱱᱟᱹᱜ ᱥᱟᱺᱜᱤᱧ ᱫᱚ ᱵᱟᱝ ᱨᱮᱦᱚᱸ ᱠᱟᱪᱷᱟ ᱠᱟᱪᱷᱤ ᱦᱚᱸ ᱡᱟᱦᱟᱨᱮ ᱠᱟᱹᱴᱤᱡ ᱫᱟᱸᱬᱟ ᱠᱟᱛᱮ ᱠᱟᱹᱴᱤᱡ ᱵᱷᱟᱜᱮ ᱵᱩᱡᱷᱟᱹᱜ -ᱟ᱾ ᱟᱹᱰᱤ ᱵᱷᱟᱹᱜᱤᱧ ᱵᱩᱡᱟ ᱟᱨ ᱡᱩᱫᱤ ᱚᱲᱟᱜ ᱨᱮᱜᱮ ᱮᱠᱟᱞ ᱵᱷᱟᱹᱜᱤ ᱵᱟᱹᱧ ᱵᱩᱡᱟ ᱤᱧ ᱤᱧ ᱟᱜ ᱦᱚ ᱚᱱᱮ ᱚᱲᱟᱜ ᱨᱮ ᱪᱷᱚ ᱢᱟᱥ ᱛᱚ ᱦᱳᱭ ᱮᱱᱟ ᱪᱷᱚᱭ ᱥᱟᱛ ᱢᱟᱥ ᱦᱳᱭ ᱮᱱᱟ ᱢᱟᱱᱮ ᱟᱨ ᱛᱟᱹᱦᱮ ᱵᱟᱝ ᱜᱟᱱᱚᱜ ᱠᱟᱱᱟ ᱚᱱᱮ ᱚᱱᱠᱟ ᱥᱮᱱ ᱜᱟᱱᱚᱜ ᱠᱷᱟᱱ
ᱟᱢᱞᱟ ᱟᱢᱞᱟᱥ ᱛᱤᱥ ᱟᱨ ᱚᱠᱟ ᱨᱮ ᱫᱟᱨᱟᱱ ᱮᱢ ᱪᱟᱞᱟᱣ ᱞᱮᱱᱟ
ᱞᱟᱥᱴ
ᱦᱩᱸ
ᱤᱧ ᱵᱟᱝ ᱞᱟᱥᱴ ᱤᱭᱟᱹ ᱛᱚ ᱥᱮᱱ ᱟᱠᱟᱱ ᱜᱮ ᱱᱚᱵᱷᱮᱢᱵᱚᱨ ᱢᱟᱥ ᱨᱮ
ᱚᱱᱠᱟ ᱫᱚ ᱠᱤᱸᱪᱷᱩ ᱵᱟᱝ ᱡᱮ ᱤᱱᱠᱟᱹ ᱡᱟᱦᱟᱸ ᱥᱩᱨ ᱨᱮ ᱢᱮᱱᱟᱜᱼᱟ ᱚᱱᱟ ᱰᱮᱢ ᱥᱟᱺᱜᱤᱧ ᱨᱮᱱ ᱦᱚᱲ ᱦᱚᱭᱛᱚ ᱚᱸᱰᱮ ᱜᱮ ᱫᱟᱬᱟᱱ ᱠᱚ ᱦᱤᱡᱩᱜᱼᱟ ᱟᱨ ᱟᱨ ᱤᱧᱟᱹᱜ ᱥᱩᱨ ᱡᱟᱭᱜᱟ ᱚᱱᱟ ᱠᱴ ᱜᱮ ᱟᱠᱟᱧ ᱪᱟᱞᱟᱜᱼᱟ ᱱᱟᱹᱰᱮ ᱢᱩᱠᱩᱴ ᱢᱚᱱᱤᱯᱩᱨ
ᱟᱪᱪᱷᱟ
ᱱᱟᱛᱮ ᱫᱚ ᱫᱟᱸᱬᱟᱱ ᱨᱮᱱᱟᱜ ᱡᱟᱭᱹᱜᱟ ᱫᱚ ᱫᱷᱮᱨ ᱜᱮ ᱢᱮᱱᱟᱜᱼᱟ ᱚᱲᱟᱜ ᱠᱷᱚᱡ ᱵᱟᱢ ᱩᱰᱩᱠᱚᱜ ᱠᱷᱟᱱ ᱪᱮᱫ ᱦᱳᱭᱳᱜ -ᱟ᱾
ᱵᱟᱝ ᱚᱱᱠᱟ ᱫᱚ ᱵᱟᱝ ᱢᱟᱱᱮ ᱚᱱᱠᱟ ᱟᱫᱟᱨ ᱥᱴᱮᱴ
ᱢᱟᱢ ᱢᱟᱢᱟ ᱟᱫᱷᱟᱨ ᱥᱴᱮᱴ ᱛᱚ ᱛᱚᱨᱠᱤ ᱵᱟᱫ ᱦᱮ
ᱢᱟᱱᱮ ᱟᱢᱟᱜ ᱟᱢᱟᱜ ᱟᱢᱟᱜ ᱡᱤᱞᱟᱹ ᱨᱮᱜᱮ ᱢᱮᱱᱟᱜ ᱢᱮᱭᱟ ᱟᱢ ᱫᱚ ᱛᱟᱭᱛᱚ ᱪᱟᱞᱟᱣ ᱵᱟᱲᱟ ᱦᱩᱭᱩᱜ ᱜᱮᱭᱟ ᱤᱧ ᱫᱚᱧ ᱪᱟᱞᱟᱜ ᱜᱮᱭᱟ ᱢᱟᱡᱷᱮ ᱥᱟᱡᱷᱮ ᱪᱟᱞᱟᱜ ᱜᱮᱭᱟ
ᱪᱟᱸᱞᱟᱣ ᱫᱚ ᱦᱮᱸ ᱪᱟᱸᱞᱟᱣ ᱫᱚ ᱩᱪᱤᱛ ᱠᱟᱱ ᱜᱮᱭᱟ ᱮᱠᱡᱚᱞᱤ ᱤᱧ ᱫᱚ ᱠᱳᱱᱳ ᱫᱤᱱ ᱥᱚᱨᱚᱞ ᱴᱨᱤᱯ ᱵᱟᱹᱧ ᱠᱚᱨᱟᱣ ᱟᱠᱟᱫᱟ ᱡᱮ ᱥᱩᱨ ᱦᱚᱸ ᱵᱟᱹᱧ ᱥᱮᱱ ᱠᱟᱱᱟ ᱟᱨ ᱫᱟᱬᱟᱱ ᱫᱚ ᱡᱟᱹᱥᱛᱤ ᱜᱮ ᱵᱩᱡᱷᱟᱹᱣᱤᱧ ᱜᱮᱭᱟ ᱟᱨᱚ ᱢᱤᱫ ᱦᱚᱲ ᱯᱟᱴᱱᱟᱨ ᱪᱟᱭ ᱪᱟᱞᱟᱜ ᱞᱟᱹᱜᱤᱫ ᱛᱮ ᱱᱚᱜ ᱱᱚᱝᱠᱟ ᱠᱟᱛᱮ ᱟᱴᱚᱠ ᱟᱞᱮ ᱫᱚ ᱚᱵᱚᱹᱥᱛᱷᱟ ᱫᱚ ᱵᱟᱝ ᱠᱟᱱᱟ ᱡᱮ ᱫᱟᱬᱟᱱ ᱠᱚ ᱪᱟᱞᱟᱜᱼᱟ ᱢᱮᱱᱛᱮ ᱪᱟᱞᱹᱟᱣ ᱫᱚᱠᱚ ᱪᱟᱞᱟᱜᱼ ᱟ ᱵᱚᱪᱷᱚᱨ ᱨᱮ ᱢᱤᱫ ᱫᱷᱟᱣ ᱜᱟᱱ ᱱᱤᱱᱠᱟᱹ ᱡᱟᱦᱟᱸ ᱫᱚᱢᱮ ᱫᱟᱬᱟ ᱵᱩᱡᱷᱟᱹᱣ
ᱤᱧ ᱫᱚ ᱤᱧ ᱫᱚ ᱢᱤᱫᱷᱟᱱ ᱵᱟᱨ ᱫᱷᱟᱱ ᱜᱤᱧ ᱢᱮᱛᱟ ᱠᱚᱣᱟ ᱦᱚᱲ ᱚᱱᱠᱟ ᱢᱟᱱᱮ ᱵᱚᱱᱫᱷᱩ ᱪᱚ ᱭᱟ ᱫᱟᱹᱬᱟᱱ ᱟᱨ ᱡᱩᱫᱤ ᱵᱟᱠᱚ ᱪᱟᱞᱟᱜ ᱠᱷᱟᱱ ᱤᱧ ᱫᱚ ᱤᱧ ᱢᱚᱛᱮᱡ ᱜᱮ ᱢᱚᱦᱸᱟᱰᱟ ᱢᱟᱱᱮ ᱦᱮᱣᱟ ᱧᱚᱜ ᱜᱤᱭᱟᱹᱧ ᱛᱷᱚᱲᱟ ᱫᱚ
ᱦᱩᱸ ᱦᱩᱸ
ᱢᱟᱱᱮ ᱠᱚᱱᱳ ᱠᱟᱨᱚᱱ ᱵᱟᱹᱱᱩᱜᱼᱟ ᱪᱚ ᱢᱚᱡᱽ ᱵᱟᱹ ᱟᱹᱭᱠᱟᱹᱣ ᱛᱟᱞᱦᱮ ᱛᱷᱚᱹᱲᱟᱧ ᱫᱟᱸᱬᱟ ᱟᱜᱩ ᱟᱜ ᱜᱮ ᱢᱤᱫᱫᱟᱱ ᱪᱮᱫ ᱟᱯᱮ ᱥᱟᱶ ᱢᱤᱫᱫᱟᱱ ᱟᱯᱮ ᱥᱮᱫ ᱢᱤᱫ ᱫᱷᱟᱱ ᱤᱧ ᱪᱟᱞᱟᱣ ᱦᱩᱭ ᱞᱮᱱᱟ ᱚᱱᱟ ᱤᱭᱟᱹᱨᱮ ᱯᱩᱨᱩᱞᱤᱭᱟᱹᱟᱯᱮ ᱥᱮᱫ ᱯᱩᱨᱩᱞᱤᱭᱟᱹ ᱠᱟᱱᱟ ᱥᱮ
ᱦᱩᱸ
ᱦᱩᱸᱚᱱᱟ ᱯᱩᱨᱩᱞᱤᱭᱟᱹ ᱪᱮᱫ ᱠᱚ ᱢᱮᱛᱟᱜ ᱧᱩᱛᱩᱢ ᱤᱧ ᱦᱤᱲᱤᱧ ᱠᱮᱫᱟ ᱚᱱᱟ ᱤᱭᱟᱹ ᱵᱟᱹᱱᱩᱜᱼᱟ ᱯᱩᱨᱩᱞᱤᱭᱟᱹ ᱨᱮᱱᱹᱟᱜ ᱪᱮᱫ ᱠᱚ ᱢᱮᱛᱟᱜᱼᱟ ᱦᱤᱲᱤᱧ ᱠᱮᱫᱟ ᱚᱱᱮ ᱢᱩᱠᱩᱴᱢᱩᱱᱤᱯᱩᱨ ᱫᱚᱞᱮ ᱪᱟᱞᱟᱣ ᱞᱮᱱ ᱜᱮᱭᱟ ᱢᱮᱱᱠᱷᱟᱱ ᱱᱚᱸᱰᱮ ᱡᱟᱦᱟᱸ ᱨᱮ ᱞᱮ ᱪᱟᱞᱟᱣ ᱞᱮᱱᱟ ᱚᱱᱟ ᱫᱚ ᱦᱩᱭᱩᱜ ᱠᱟᱱᱟ ᱢᱟᱱ ᱵᱟᱡᱟᱨ ᱜᱷᱟᱹᱲᱤ ᱠᱟᱜ ᱢᱟᱱ ᱵᱟᱡᱟᱨ ᱪᱟᱞᱟᱣ ᱦᱩᱭ ᱞᱮᱱᱟ ᱟᱸᱡᱚᱢ ᱠᱟᱜ ᱜᱮᱭᱟᱢ ᱥᱮ
ᱦᱚᱸ
ᱦᱢᱸ
ᱟᱸᱡᱚᱢ ᱜᱮᱭ ᱟᱸᱡᱚᱢ ᱠᱟᱹᱡ ᱥᱮᱱ ᱫᱚ ᱵᱟᱹᱧ ᱥᱮᱱ ᱠᱟᱹᱱᱟᱹᱧ
ᱟᱯᱮ ᱟᱯᱮ ᱟᱟ ᱟᱪᱪᱷ ᱢᱩᱠᱩᱴᱢᱚᱱᱤᱯᱩᱨ ᱨᱮᱱᱟᱜ ᱡᱟᱦᱟᱸ ᱚᱱᱟ ᱤᱭᱟᱹ ᱥᱮ ᱪᱟᱞᱟᱜ ᱚᱱᱟ ᱨᱟᱥᱛᱟ ᱟᱞᱮ ᱫᱚ ᱟᱹᱰᱤ ᱢᱟᱱᱮ ᱵᱟᱹᱲᱤᱡ ᱨᱟᱥᱛᱟ ᱛᱮᱞᱮ ᱪᱟᱞᱟᱣᱱᱟ ᱮᱠᱫᱚᱢ ᱟᱹᱰᱤ ᱠᱷᱟᱨᱟ ᱠᱷᱯ
ᱠᱟ ᱥᱟᱛᱮ
ᱚᱱᱟᱧ ᱞᱟᱹᱭᱟᱫ ᱢᱮᱭᱟ ᱢᱟᱱ ᱵᱟᱡᱟᱨ ᱥᱮᱫ ᱠᱟᱛᱷᱟ ᱢᱟᱱ ᱵᱟᱡᱟᱨ ᱵᱷᱤᱛᱨᱤ ᱥᱮᱫ ᱞᱟᱜᱟᱫ ᱵᱷᱤᱛᱨᱤ ᱥᱮᱫ ᱞᱮᱠᱟᱛᱮ ᱚᱠᱟ ᱥᱮᱫ ᱞᱮᱠᱟᱛᱮ ᱨᱟᱥᱛᱟ ᱢᱮᱱᱟᱜ ᱠᱟᱜ ᱟᱫᱚ ᱪᱟᱞᱟᱣ ᱦᱩᱭ ᱞᱮᱱᱟ ᱟᱫᱚ
ᱮᱠᱤ ᱡᱟᱱᱤᱠᱟ ᱟᱠᱟᱫ ᱛᱟᱯᱮᱭᱟ ᱱᱚᱣᱟ ᱵᱟᱝᱠᱷᱟᱱ ᱫᱚ ᱱᱚᱣᱟ ᱫᱚ ᱢᱚᱴᱟᱢᱩᱴᱤ ᱨᱟᱥᱛᱟ ᱨᱟᱥᱛᱟ ᱱᱤᱛ ᱫᱚ ᱴᱷᱤᱠ ᱜᱮᱭᱟ ᱵᱟᱝ ᱵᱟᱹᱲᱤᱡᱼᱟ ᱚᱱᱟ ᱛᱟᱦᱮᱱᱟ ᱨᱟᱥᱛᱟ
ᱢᱟᱱ ᱵᱟᱡᱟᱨ ᱨᱮ ᱪᱟᱞᱟᱣ ᱦᱩᱭ ᱞᱮᱱᱟ ᱛᱚ ᱫᱤᱭᱟᱹ ᱢᱤᱫᱴᱮᱱ ᱜᱷᱚᱴᱚᱱᱟᱧ ᱞᱟᱹᱭᱟᱢ ᱠᱟᱱᱟ
ᱦᱢᱸ
ᱜᱷᱚᱴᱚᱱᱟ ᱱᱚᱝᱠᱟ ᱟᱨᱠᱤ ᱛᱟᱦᱮᱸ ᱠᱟᱱᱟ ᱮ ᱩᱱᱠᱩ ᱴᱳᱴᱳ ᱵᱟᱞᱟ ᱠᱚ ᱛᱟᱦᱮᱱ ᱜᱮᱭᱟ ᱥᱮ
ᱦᱢᱸ
ᱟᱫᱚ ᱴᱳᱴᱳ ᱵᱟᱞᱟ ᱟᱫᱚ ᱱᱚᱝᱠᱟ ᱤᱧᱮ ᱢᱤᱛᱟᱹᱧ ᱠᱟᱱᱟ ᱱᱩᱜᱩᱭᱩᱭ ᱫᱚ ᱚᱱᱠᱟ ᱟᱨᱠᱤ ᱢᱤᱛᱟᱹᱧ ᱠᱟᱱᱟ ᱡᱮ ᱱᱩᱭ ᱫᱚ ᱟᱭᱢᱟ ᱠᱩᱲᱤ ᱯᱚᱴᱟᱣ ᱠᱟᱜ ᱠᱚᱣᱟ ᱚᱱᱠᱟᱭ ᱞᱟᱹᱭ ᱮᱫᱟᱭ ᱵᱩᱡ ᱮᱫᱟᱢ ᱛᱚ ᱴᱳᱴᱳ ᱵᱟᱞᱟ
ᱦᱢᱸ
ᱤᱧᱮ ᱢᱤᱛᱟᱹᱧ ᱠᱟᱱᱟ ᱟᱜᱮ ᱪᱟᱞᱟᱣ ᱦᱩᱭ ᱞᱮᱱ ᱢᱮ ᱦᱚᱲ ᱚᱱᱠᱟ ᱥᱟᱛ ᱟᱴ ᱦᱚᱲ ᱞᱮ ᱪᱟᱞᱟᱣ ᱠᱟᱱᱟ ᱦᱮᱸ ᱟᱫᱚ ᱤᱧ ᱢᱤᱛᱟᱭ ᱠᱟᱱᱟ ᱤᱧ ᱜᱮᱭ ᱩᱫᱩᱜ ᱤᱫᱤᱧ ᱠᱟᱱᱟ ᱱᱩᱭ ᱟᱭᱢᱟ ᱦᱚᱲᱮ ᱚᱱᱠᱟ ᱦᱮᱸ ᱟᱫᱚᱧ ᱢᱮᱛᱟᱭ ᱠᱟᱱᱟ ᱤᱧᱟᱹᱜ ᱠᱷᱩᱵ ᱜᱩᱪᱷᱩ ᱠᱚᱢ ᱧᱮᱞᱮᱫ ᱠᱟᱱ ᱛᱤᱧᱟᱹ ᱛᱚ ᱫᱟᱲᱤᱠᱩ ᱛᱟᱦᱚᱞᱮ ᱤᱧ ᱫᱚᱢ ᱵᱩᱡᱷᱟᱹᱣ ᱢᱮ ᱤᱧ ᱫᱚ ᱥᱚᱥᱟᱱ ᱨᱤᱧ ᱛᱟᱦᱮᱱᱟ ᱟᱨ ᱥᱟᱨᱤ ᱱᱟᱜ ᱯᱟᱹᱛᱭᱟᱹᱣ ᱮᱱᱟᱭ ᱩᱱᱤ ᱟᱨ ᱤᱧ ᱢᱮᱛᱟᱭ ᱠᱟᱱᱟ ᱦᱟᱜ ᱢᱮᱛᱟᱭ ᱠᱟᱱᱟᱹᱧ ᱟᱢᱟᱜ ᱤᱭᱟᱹ ᱛᱤᱧ ᱧᱮᱞ ᱛᱟᱢ ᱟᱢᱤᱧ ᱟᱫᱚ ᱟᱢ ᱞᱟᱹᱭ ᱫᱟᱲᱮᱭᱟᱜ ᱟ ᱟᱢ ᱵᱮᱯᱟᱨ ᱛᱮ ᱟᱨᱦᱧ ᱮᱢᱱᱤ ᱜᱤ ᱤᱭᱟᱹ ᱮᱢᱱᱤ ᱜᱮᱤᱧ ᱞᱟᱹᱭᱮᱫ ᱟᱠᱟᱫᱟ ᱟᱢᱟᱜ ᱚᱭ ᱦᱚᱞᱟ ᱢᱟᱫᱷᱮᱨ ᱨᱮ ᱵᱟᱯᱞᱟ ᱦᱩᱭ ᱠᱟᱱ ᱛᱟᱢᱟ ᱵᱟᱝ ᱚᱱᱠᱟᱣᱟᱭ ᱠᱟᱹᱱᱟᱹᱧ ᱟᱫᱚ ᱥᱟᱹᱨᱤᱱᱟᱜ ᱜᱮ ᱵᱟᱯᱞᱟ ᱦᱩᱭ ᱟᱠᱟᱱᱟ ᱪᱮᱠᱟᱢ ᱵᱟᱲᱟᱭᱟ ᱟᱨ ᱦᱟᱜ ᱫᱚ ᱩᱱᱤ ᱫᱚᱭ ᱯᱟᱹᱛᱭᱟᱹᱣ ᱮᱱᱟᱭ ᱯᱩᱨᱟᱹ ᱮᱠᱫᱚᱢ
ᱪᱮᱫ ᱚᱵᱚᱥᱛᱷᱟ
ᱮᱢᱱᱤᱜᱤᱧ ᱞᱟᱹᱭ ᱠᱮᱫᱟ ᱤᱧ ᱦᱚᱸ ᱵᱟᱰᱟᱭ ᱦᱚᱸ ᱵᱟᱹᱧ ᱵᱟᱲᱟᱭᱟ ᱮᱢᱱᱤᱧ ᱞᱟᱹᱭ ᱠᱮᱫᱟ ᱢᱮᱛᱟᱭ ᱠᱟᱹᱱᱟᱹᱧ ᱱᱚᱣᱟ ᱱᱤᱭᱟᱹ ᱢᱟᱥ ᱢᱚᱫᱽᱫᱷᱮ ᱨᱮᱜᱮ ᱟᱢᱟᱜ ᱵᱟᱯᱞᱟ ᱦᱩᱭ ᱟᱠᱟᱱ ᱛᱟᱢᱟ ᱵᱟᱝ ᱞᱟᱹᱭ ᱮᱫᱟᱭ ᱦᱮᱸ ᱪᱤᱠᱟᱢ ᱵᱟᱲᱟᱭ ᱠᱮᱫᱟ ᱟᱢ ᱟ
ᱟᱪᱪᱷᱟ ᱴᱷᱤᱠ ᱜᱮᱭᱟ ᱥᱟᱲᱮ ᱮᱜᱟᱨᱚ ᱵᱟᱨᱚ ᱢᱤᱱᱤᱴ ᱥᱮᱫ ᱪᱟᱞᱟᱜ ᱠᱟᱱᱟ ᱪᱚᱞᱳ ᱴᱷᱤᱠ ᱜᱮᱭᱟ ᱟᱥᱮ
ᱴᱷᱤᱠ ᱜᱮᱭᱟ ᱦᱮᱸ
ᱦᱢᱸ